ᱦᱮᱸ ᱥᱟᱹᱜᱩᱱ ᱥᱮᱛᱟᱜ ᱜᱚᱝᱠᱮ
ᱦᱮᱸ ᱥᱟᱹᱜᱩᱱ ᱥᱮᱛᱟᱜ
ᱦᱸ
ᱦᱸ ᱪᱮᱫ ᱠᱚᱵᱮᱱ ᱪᱤᱠᱟᱹᱭᱟ ᱦᱮᱸ ᱦᱮᱸ ᱱᱟᱯᱟᱭ ᱵᱟᱲᱟ ᱜᱮ ᱪᱮᱫ ᱠᱚᱵᱤᱱ ᱪᱤᱠᱟᱹᱭᱮᱫᱼᱟ
ᱪᱮᱫ ᱮ ᱵᱟᱝ ᱟ ᱟᱹᱞᱤᱧ ᱦᱚᱸ ᱱᱚᱜᱼᱚᱭ ᱦᱚᱲᱟᱜ ᱨᱮᱞᱤᱧ ᱫᱩᱲᱩᱵ ᱟᱠᱟᱱᱟ
ᱟᱪᱪᱷᱟ ᱡᱚᱢ ᱟᱹᱞᱤᱧ ᱦᱚᱸ ᱱᱚᱜᱼᱚᱭ ᱫᱩᱲᱩᱵ ᱵᱟᱲᱟ ᱦᱩᱭ ᱠᱟᱱᱟ ᱡᱚᱢ ᱵᱟᱲᱟ ᱦᱩᱭ ᱱᱟᱥᱮ ᱟᱣᱨᱤ
ᱟᱨ ᱪᱟ ᱧᱩ ᱦᱩᱭ ᱠᱟᱱᱟ
ᱟᱪᱪᱷᱟ
ᱟᱫᱚ ᱡᱚᱢ ᱠᱮᱫᱟᱢ ᱥᱮ ᱵᱟᱝ
ᱦᱮᱸ ᱦᱮᱸ ᱪᱟ ᱠᱚ ᱧᱩ ᱵᱟᱲᱟ ᱦᱩᱭ ᱟᱠᱟᱱᱟ ᱴᱤᱯᱷᱤᱱᱤᱯᱤᱱ ᱡᱚᱢ ᱦᱩᱭ ᱟᱠᱟᱱᱟ ᱟᱨ
ᱟᱪᱪᱷᱟ ᱫᱤᱭ ᱯᱮ ᱛᱟᱦᱚᱞᱮ ᱟᱯᱮ ᱥᱮᱜ ᱫᱟᱜ ᱮᱫᱟᱭ ᱥᱮ ᱵᱟᱝ ᱦᱩᱲᱩ ᱠᱚᱯᱮ ᱨᱚᱦᱚᱭ ᱫᱟ ᱥᱮ ᱵᱟᱝ ᱛᱟᱦᱚᱞᱮ?
ᱟᱹᱣᱨᱤ ᱛᱮᱦᱮᱧ ᱫᱚ ᱦᱚᱞᱟ ᱢᱟᱸᱦ ᱦᱚᱞᱟ ᱢᱟᱸᱦᱫᱮᱨ ᱵᱟᱭ ᱫᱟᱜ ᱠᱟᱜ-ᱟ ᱛᱚ᱾ ᱨᱚᱦᱚᱭ ᱫᱚ ᱦᱩᱭᱩᱜ ᱠᱟᱱᱟ᱾ ᱦᱚᱞᱟ ᱢᱟᱸᱦᱫᱮᱨ ᱫᱚ ᱵᱟᱭ ᱫᱟᱜ ᱟᱠᱟᱜ-ᱟ ᱛᱮᱦᱮᱧ ᱜᱮ ᱦᱟᱸᱜ ᱨᱤᱢᱤᱞ ᱠᱟᱜ-ᱟᱭ ᱪᱮᱫ ᱪᱤᱠᱟᱹᱜ ᱠᱟᱱᱟ ᱫᱟᱜ ᱮᱫᱟᱭ ᱥᱮ ᱪᱮᱫ᱾
ᱦᱩᱸ ᱦᱮᱸ ᱟᱨ ᱵᱤᱥ ᱛᱚᱞᱟ ᱠᱚᱫᱚ ᱛᱟᱨᱢᱟᱱᱮ ᱮ ᱵᱟᱧᱪᱟᱣ ᱜᱮᱭᱟᱛᱼᱼ ᱵᱟᱝ ᱜᱚᱡ ᱠᱟᱱᱟ ᱛᱚ ᱟᱞᱮ ᱥᱮᱱ ᱫᱚ ᱜᱚᱡᱚᱜ ᱠᱟᱱᱟ ᱟᱞᱮ ᱥᱮᱜ ᱫᱚ ᱫᱟᱜ ᱜᱮ ᱵᱟᱭ ᱫᱟᱜ ᱮᱫᱟ ᱛᱚ᱾
ᱵᱟᱝ ᱵᱟᱝ ᱜᱚᱡ ᱫᱚ ᱵᱟᱭ ᱜᱩᱡᱩᱜ ᱠᱟᱱᱟ᱾ ᱚᱱᱟ ᱥᱮᱱ ᱫᱚ ᱟᱫᱚᱼᱼ ᱚᱸᱻ ᱪᱤᱠᱟᱹ ᱛᱮ ᱢᱟᱱᱮ ᱫᱟᱜ ᱜᱮ ᱵᱟᱭ ᱫᱟᱜ ᱠᱟᱜ-ᱟᱭ᱾
ᱫᱟᱜ ᱜᱮ ᱠᱷᱩᱵ ᱠᱚᱢᱮ ᱨᱚᱦᱚᱲ ᱟᱠᱟᱫᱟᱭ ᱛᱟᱨ ᱢᱟᱱᱮ ᱟᱞᱮ ᱥᱮᱱ ᱫᱚ ᱠᱷᱩᱵ ᱠᱚᱢ ᱜᱮ ᱫᱟᱠᱟᱭ ᱛᱚ ᱛᱟᱨ ᱢᱟᱱᱮ ᱫᱟᱜ ᱫᱚᱭᱼᱼ ᱠᱩ ᱟᱞᱟᱫᱟ ᱛᱟᱨᱢᱟᱱᱮ ᱟᱞᱮ ᱥᱮᱱ ᱫᱚ ᱥᱮᱭ ᱨᱚᱠᱚᱢ ᱫᱟᱜ ᱫᱚ ᱵᱟᱭ ᱫᱟᱠᱟ᱾
ᱟᱪᱪᱷᱟ᱾
ᱱᱮᱥ ᱫᱚ ᱮᱠᱴᱩ ᱪᱟᱥ ᱨᱮᱭᱟᱜ ᱜᱩᱛᱤ ᱫᱚ ᱠᱷᱩᱵᱤ ᱮᱠ ᱨᱚᱠᱚᱢ ᱠᱷᱟᱨᱟᱯ ᱧᱚᱜ ᱜᱮ ᱟᱹᱭᱠᱟᱹᱜ ᱠᱟᱱᱟ ᱛᱟ ᱢᱟᱱᱮᱼᱼ
ᱟᱪᱪᱷᱟ᱾
ᱛᱟᱦᱚᱞᱮ ᱚᱲᱟᱜ ᱠᱚᱫᱚ ᱪᱤᱣᱟᱹᱜ ᱪᱤᱜ ᱠᱚᱢ ᱪᱤᱠᱟ ᱵᱟᱲᱟᱭ ᱫᱟ ᱟᱢ ᱫᱚ?
ᱪᱮᱫ ᱦᱚᱸ ᱵᱟᱝ ᱵᱟᱝ ᱟᱞᱤᱧ ᱫᱚ ᱚᱲᱟᱜ ᱨᱮᱫᱚ ᱵᱟᱞᱤᱧ ᱛᱟᱦᱮᱱ ᱜᱮᱭᱟ ᱮᱠᱪᱩᱞᱤ ᱟᱹᱞᱤᱧ ᱫᱚ ᱢᱮᱥ ᱠᱚᱨᱮ ᱞᱤᱧ ᱛᱟᱦᱮᱱ ᱜᱮᱭᱟ᱾ ᱯᱟᱲᱦᱟᱣ ᱵᱟᱲᱟᱭ ᱦᱩᱭᱩᱜ ᱠᱟᱱᱟ ᱛᱚ ᱦᱚᱭ᱾
ᱚᱱᱟᱛᱼᱼ
ᱦᱮᱸ᱾ ᱩᱸ ᱦᱩᱸ ᱩᱸᱻᱩᱸ ᱵᱟ ᱠᱚᱞᱮᱪ ᱪᱚ ᱪᱮ ᱠᱚᱢᱯᱤᱞᱤᱴᱼᱼ ᱠᱟᱜ ᱟᱹᱧ ᱱᱤᱛᱚᱜ ᱫᱚ ᱚᱱᱟ ᱠᱚᱢᱯᱤᱴᱤᱵᱷ ᱞᱟᱭᱤᱱ ᱠᱚᱨᱮ ᱯᱟᱲᱦᱟᱣ ᱵᱟᱲᱟᱭ ᱦᱩᱭᱩᱜ ᱠᱟᱱᱟ᱾
ᱩᱸᱻ ᱠᱚᱢᱯᱤᱭᱩᱴᱟᱨ ᱟᱨ ᱛᱟᱞᱦᱮ ᱠᱳᱨᱥ‌ ᱫᱚ ᱪᱮᱜ ᱞᱮᱠᱟ ‌ᱛᱟᱞᱦᱮ ᱠᱚᱢᱯᱤᱭᱩᱴᱟᱨ ᱮᱠᱡᱟᱢ ᱟᱢ ᱞᱟᱹᱜᱤᱫᱼᱼ
ᱦᱮᱸ ᱦᱮᱸ ᱯᱨᱚᱥᱛᱩᱛ ᱢᱚᱴᱟᱼᱢᱩᱴᱤ ᱪᱟᱞᱟᱜ ᱠᱟᱱᱟ᱾
ᱱᱤᱭᱟᱹ ᱫᱷᱟᱣ ᱛᱟᱞᱦᱮ ᱡᱤᱰᱤ ᱵᱮᱱ ᱮᱢ ᱞᱮᱫᱟ ᱥᱮ ᱪᱮᱜ ᱱᱤᱭᱟᱹ ᱫᱷᱟᱣ ᱮᱥᱮᱥ ᱥᱤ ᱡᱤᱰᱤ?
ᱦᱮᱸ ᱦᱮᱸ ᱮᱢ ᱦᱩᱭ ᱞᱮᱱᱟ᱾ ᱟᱸᱜᱼᱼ ᱚᱣᱚᱵᱼᱼ ᱦᱮᱸ ᱦᱮᱸ ᱰᱟᱹᱵᱽᱞᱭᱩ ᱯᱤ ᱠᱩ ᱮᱢ ᱦᱩᱭ ᱱᱟ ᱟᱫᱚ ᱠᱟᱛᱷᱟ ᱦᱩᱭᱩᱜ ᱠᱟᱱᱟ ᱩᱱᱟᱹᱜ ᱮᱠᱴᱟ‌ ᱢᱮ‌ ᱯᱤᱯᱟᱨᱮᱥᱚᱱ ᱵᱟᱭ ᱛᱟᱦᱮᱸ ᱠᱟᱱᱟ᱾ ᱛᱚ ᱤᱱᱟᱹ ᱠᱷᱟᱹᱛᱤᱨ ᱜᱮ ᱵᱟᱞᱤᱧ ᱤᱭᱟᱹ ᱫᱟᱲᱮ ᱠᱟᱜ-ᱟ ᱾
ᱟᱫᱚ ᱚᱯᱞᱟᱭᱤᱱ ᱛᱮ ᱚᱻ ᱚᱯ ᱞᱟᱭᱤᱱ ᱛᱮᱯᱮ ᱠᱩᱪᱤᱝᱚᱜ ᱯᱮ ᱠᱚᱨᱟᱣ ᱜᱮᱭᱟ ᱥᱮ ᱥᱮ ᱚᱱᱞᱟᱭᱤᱱ ᱛᱮᱜᱮ ᱠᱚᱪᱤᱝ ᱠᱚᱫᱚ?
ᱟᱹᱞᱤᱧ ᱫᱚ ᱚᱱᱞᱟᱭᱤᱱ ᱛᱮᱜᱮ᱾
ᱚᱱᱞᱟᱭᱤᱱ ᱛᱮᱦᱚᱸ ᱴᱷᱤᱠ ᱜᱮᱭᱟ ᱛᱚ ᱚᱯᱷᱞᱟᱭᱤᱱ ᱛᱮᱫᱚ ᱮᱠᱴᱩ ᱠᱷᱚᱨᱪᱟ ᱵᱤᱥᱤᱜ-ᱟ ᱮᱭ ᱴᱩᱠᱩᱱ ᱜᱮ᱾ ᱚᱯᱷᱞᱟᱭᱤᱱ ᱛᱮᱫᱚ ᱯᱚ ᱚ ᱯᱷᱤᱥ ᱦᱚᱸ ᱮᱠᱴᱩ ᱵᱤᱥᱤ ᱠᱚ ᱦᱟᱛᱟᱣᱟ ᱥᱮ ᱛᱚᱠᱷᱚᱱ ᱡᱟᱦᱟᱸ ᱞᱮᱠᱟᱢ ‌‌ᱡᱟᱦᱟᱸᱭ ᱥᱮᱫᱼᱼ ᱛᱮᱜᱮᱢ ᱯᱟᱲᱦᱟᱜ ᱢᱳᱴᱟᱼᱢᱩᱴᱤ ᱯᱟᱸᱥᱥᱚ ᱴᱟᱠᱟ ᱫᱚᱠᱚ ᱦᱟᱛᱟᱣᱮᱜ ᱜᱮᱭᱟ᱾
ᱦᱩᱸ ᱦᱩᱸ ᱱᱮᱛᱟᱨ ᱫᱚ ᱯᱟᱸᱥᱥᱚ ᱴᱟᱠᱟ ᱫᱚ ᱦᱟᱛᱟᱣ ᱜᱮᱭᱟ ᱠᱚ᱾
ᱦᱮᱸ᱾ ᱛᱟᱦᱚᱞᱮ ᱟᱫᱚ ᱚᱱᱞᱟᱭᱤᱱ ᱠᱷᱟᱱ ᱫᱚ ᱢᱤᱫ ᱫᱷᱟᱣ ᱪᱚ ᱣᱟᱱ ᱴᱟᱭᱤᱢ ᱯᱚᱭᱥᱟᱢ ᱯᱮᱢᱮᱱᱴ ᱠᱮᱫᱟᱼᱼ ᱫᱤᱯᱚ ᱛᱟᱞᱦᱮ ᱟᱢ ᱫᱚ ᱯᱩᱨᱟᱹ ᱮ ᱢᱤᱫ ᱵᱚᱪᱷᱚᱨ ᱞᱟᱹᱜᱤᱫ ᱫᱚᱢ ᱧᱟᱢᱟ᱾
ᱦᱩᱸ ᱦᱩᱸ᱾
ᱟᱨ ᱚ ᱚᱱᱟ ᱚᱱᱞᱟᱭᱤᱱ ᱨᱮ ᱚᱯᱷᱟᱨ ᱠᱚᱠᱚ ᱟᱲᱟᱜ ᱜᱮᱭᱟ ᱛᱚ? ᱵᱤᱵᱷᱤᱱᱱᱚ ᱢᱟᱱᱮ ᱤᱭᱟᱹ ᱠᱷᱚᱱᱟᱜ ᱠᱩᱪᱤᱝ ᱥᱮᱱᱴᱟᱨ ᱠᱷᱚᱱᱟᱜ᱾ ᱚᱱᱞᱟᱭᱤᱱ ᱡᱟᱦᱟᱸ ᱠᱩᱪᱤᱝ ᱠᱚ ᱯᱟᱲᱦᱟᱣ ᱠᱚ ᱵᱮᱪᱼᱼ
ᱟᱫᱚ ᱟᱞᱤᱧ ᱫᱚ ᱚᱢᱻ ᱟᱰᱰᱟ ᱴᱩ ᱯᱷᱳᱨ ᱥᱮᱵᱮᱱ ᱠᱷᱚᱱ ᱞᱤᱧ ᱦᱟᱛᱟᱣ ᱠᱟᱜ-ᱟ᱾ ᱢᱟᱱᱮ ᱥᱩᱫᱩ ᱦᱤᱱᱫᱤ ᱟᱨ ᱦᱤᱱᱫᱤ ᱞᱟᱹᱜᱤᱫ᱾
ᱦᱩᱸ ᱦᱩᱸ ᱟᱨ ᱮᱢᱱᱤ ᱤᱭᱟᱹ ᱠᱷᱚᱱ ᱫᱚ ᱴᱤ ᱰᱟᱵᱞᱤᱭᱩ ᱮᱥ ᱠᱷᱚᱱᱟᱜ ᱦᱟᱛᱟᱣ ᱦᱩᱭᱩᱜ ᱜᱮᱭᱟ᱾ ᱟᱫᱚ ᱚᱸᱰᱮ ᱫᱚ ᱟᱹᱞᱤᱧ ᱫᱚ ᱪᱮᱫ ᱞᱮᱱ ᱠᱟᱹᱧ ᱪᱮ ᱟᱹᱞᱤᱧ ᱫᱚ ᱢᱟᱱᱮ᱾ ᱥᱩᱫᱷᱩ ᱡᱮ ᱡᱤᱰᱤ ᱨᱮᱱᱟᱜ ᱞᱤᱧ ᱯᱟᱲᱦᱟᱜᱼᱟ ᱚᱱᱠᱟ ᱛᱚ ᱦᱟᱸᱜ ᱵᱟᱝ ᱠᱟᱱᱟ᱾
ᱦᱮᱸ, ᱚᱱᱠᱟ ᱫᱚ᱾
ᱦᱮᱸ ᱟᱫᱚ ᱠᱟᱛᱷᱟ ᱦᱩᱭᱩᱜ ᱦᱩᱸ ᱦᱩᱸ ᱟᱫᱚ ᱠᱟᱛᱷᱟ ᱦᱩᱭᱩᱜ ᱠᱟᱱᱟ ᱚᱯᱷᱟᱼᱼ ᱞᱤᱧ ᱧᱟᱢ ᱞᱮᱫ ᱛᱟᱦᱮᱸᱫ ᱵᱩᱡᱷᱟᱹᱣ, ᱢᱟᱱᱮ ᱚᱯᱷᱟᱨ ᱚᱱᱠᱟ ᱮ ᱟᱲᱟᱭᱥᱚ ᱴᱟᱠᱟ ᱥᱮ ᱰᱮᱹᱲᱥᱚ ᱴᱟᱠᱟᱛᱮ ᱚᱯᱷᱟᱨ ᱞᱮᱤᱧ ᱧᱟᱢ ᱞᱮᱜᱼᱟ, ᱮ ᱛᱚ ᱚᱱᱟ ᱛᱟᱦᱮᱸ ᱠᱟᱱᱟ ᱪᱷᱚ ᱢᱟᱥ ᱢᱚᱱᱮ ᱦᱚᱭ ᱪᱷᱚ ᱢᱟᱥ ᱛᱟᱦᱮᱸ ᱠᱟᱱᱟ, ᱛᱟᱨᱯᱚᱨᱮ ᱟᱫᱚ ᱚᱱᱟ ᱜᱮ ᱟᱨᱦᱚᱸ ᱫᱩᱥᱨᱟᱹ ᱛᱮ ᱮᱢᱟᱜ ᱫᱤᱞᱤᱧ ᱛᱟᱦᱮᱸᱜ ᱠᱚ ᱡᱮᱼᱼ ᱱᱚᱣᱟ ᱵᱮᱪ ᱡᱩᱫᱤ ᱮᱻ ᱱᱚᱣᱟ ᱵᱮᱡᱽ ᱜᱮ᱾ ᱫᱚᱦᱚᱭ ᱠᱷᱟᱱᱮᱢ ᱛᱟᱦᱚᱞᱮ ᱟᱨᱦᱚᱸ ᱯᱚᱭᱥᱟ ᱮᱢ ᱞᱟᱜᱟᱜ-ᱟ᱾ ᱪᱷᱚ ᱢᱟᱥ ᱥᱮ ᱢᱤᱫ ᱵᱚᱪᱷᱚᱨ ᱯᱚᱨᱮ, ᱦᱮᱸ᱾ ᱟᱲᱟᱭᱥᱚ ᱫᱚ ᱵᱟᱝ ᱰᱮᱲᱥᱚ ᱢᱤᱜᱥᱚ ᱩᱱᱚᱯᱚᱧᱪᱟᱥ ᱴᱟᱠᱟ ᱛᱟᱦᱮᱸ ᱠᱟᱱᱟ᱾ ᱛᱟᱨᱯᱚᱨᱮ ᱚᱱᱟ ᱵᱮᱡᱽ ᱜᱮ ᱟᱨᱦᱚᱸ ᱫᱩᱥᱟᱹ ᱤᱱᱟᱹᱜ ᱜᱮᱞᱤᱧ ᱮᱢ ᱠᱮᱜᱼᱟ᱾ ᱟᱨᱦᱚᱸ ᱚᱱᱠᱟ ᱪᱷᱚ ᱢᱟᱥ ᱠᱚ ᱮᱢᱟᱫ ᱞᱤᱧᱟ᱾
ᱟ ᱥᱤᱞᱮᱵᱟᱥ ᱠᱚᱫᱚ ᱠᱚᱵᱷᱟᱨ ᱠᱟᱱᱟ ᱥᱮ ᱟᱹᱣᱨᱤᱭᱟᱜ-ᱟ? ᱥᱤᱞᱮᱵᱟᱥ
ᱦᱮᱸ ᱥᱤᱞᱮᱵᱟᱥ ᱠᱚᱫᱚ ᱵᱮᱚᱠᱟᱨ ᱟᱠᱟᱱᱟ᱾
ᱢᱳᱠ ᱠᱚ ᱴᱷᱤᱠ ᱴᱷᱟᱠ ᱯᱟᱲᱦᱟᱣ ᱞᱮᱠᱷᱟ ᱫᱚ ᱜᱟᱱᱚᱜ ᱜᱮᱭᱟ ᱛᱚᱢᱟ ᱞᱟᱜᱟᱜ ᱜᱮᱭᱟ᱾
ᱦᱩᱸᱜ ᱦᱩᱸ ᱦᱩᱸ᱾ ᱟᱫᱚ ᱠᱟᱛᱷᱟ ᱦᱩᱭᱩᱜ ᱠᱟᱱᱟ ᱥᱟᱹᱨᱤ ᱠᱟᱛᱷᱟ ᱵᱚᱞᱛᱮ ᱫᱚ ᱟᱹᱞᱤᱧ ᱫᱚ, ᱢᱟᱱᱮ ᱚᱝᱠᱚ ᱫᱚ ᱠᱟᱹᱴᱤᱡ ᱦᱚᱸ ᱵᱟᱹᱞᱤᱧ ᱫᱟᱲᱮᱭᱟᱜ ᱛᱟᱦᱮᱸᱱ᱾
ᱚ ᱟᱫᱚ ᱵᱮᱥᱤᱠ ᱞᱮᱵᱮᱞ ᱦᱮᱸ ᱮᱠᱫᱚᱢ ᱡᱮᱨᱳ ᱠᱷᱚᱱᱟᱜ ᱮᱠᱫᱚᱢ ᱮᱛᱚᱢᱮ ᱡᱮᱨᱳ ᱠᱷᱚᱱᱟᱜ ᱡᱳᱜᱽ ᱵᱤᱭᱳᱜ ᱠᱷᱚᱱᱟᱜ ᱥᱩᱨᱩ ᱦᱩᱭᱩᱜᱼᱟ᱾
ᱦᱮᱸ
ᱛᱟᱢᱟ ᱡᱟᱦᱟᱸ ᱡᱤᱱᱤᱥ ᱛᱤᱜᱤ ᱛᱟ ᱠᱚᱢ ᱡᱩᱨᱤ ᱛᱟᱦᱮᱱᱟ ᱥᱮ ᱚᱱᱟ ᱡᱤᱱᱤᱥ ᱜᱮ ᱵᱤᱥᱤ ᱪᱚᱨᱪᱟ ᱦᱩᱭᱩᱜ᱾
ᱦᱩᱸ ᱟᱫᱚ ᱠᱟᱛᱷᱟ ᱦᱩᱭᱩᱜ ᱠᱟᱱᱟ ᱡᱟᱦᱟᱱ ᱡᱤᱱᱤᱥ
ᱢᱟᱱᱮ ᱚᱝᱠᱚ ᱫᱚ ᱛᱟᱢᱟ ᱯᱚ ᱢᱚᱴᱟᱢᱩᱴᱤ ᱴᱷᱤᱠ ᱜᱮᱞᱤᱧ ᱠᱚᱨᱟᱣᱮᱫ ᱫᱟᱲᱮᱜ ᱠᱟᱱ ᱛᱟᱦᱮᱱᱟ ᱯᱚᱨᱛᱷᱚᱢ ᱠᱷᱚᱱᱟᱜ ᱜᱮ ᱤᱥᱠᱩᱞ ᱞᱟᱭᱤᱯᱷ ᱠᱷᱚᱱᱟᱜ ᱜᱮ᱾ ᱟ ᱤᱧᱟᱹᱜ ᱛᱚ ᱯᱨᱚᱵᱞᱮᱢ ᱫᱚ ᱵᱟᱝ ᱦᱩᱭ ᱠᱟᱱᱟ᱾ ᱛᱟᱢᱟᱱᱮ ᱥᱤᱞᱮᱵᱟᱥ ᱠᱚᱫᱚ ᱠᱚᱵᱷᱟᱨ ᱦᱩᱭ ᱠᱟᱱᱟ ᱮᱠᱫᱚᱢ᱾
ᱟᱹᱞᱤᱧ ᱫᱚ ᱡᱷᱚᱛᱚ ᱠᱷᱚᱱᱟᱜ ᱢᱮᱱ ᱥᱚᱢᱚᱥᱥᱟ ᱦᱩᱭᱩᱜ ᱠᱟᱱᱟ ᱚᱝᱠᱚ ᱟᱨ ᱚᱝᱠᱚ ᱵᱟᱠᱷᱟᱡ ᱫᱚ ᱪᱮᱫ ᱯᱚᱨᱤᱠ ᱠᱷᱟ ᱦᱚᱸ ᱯᱟᱥ ᱵᱟᱭ ᱜᱟᱱᱚᱜᱼᱟ᱾
ᱚ ᱦᱮᱸ ᱚᱝᱠᱚ ᱟᱨ ᱤᱝᱞᱤᱥ ᱚᱱᱟ ᱡᱩᱫᱤ ᱱᱟᱥᱮᱱᱟᱢ ᱪᱤᱫ ᱫᱚ ᱦᱚᱭᱛᱚᱢ ᱯᱟᱥᱟ᱾ ᱢᱮᱱᱠᱷᱟᱱ ᱢᱮᱱ ᱨᱮᱫᱚ ᱵᱟᱢ ᱫᱟᱲᱮᱜᱼᱟ᱾ ᱛᱟᱣ ᱚᱝᱠᱚ ᱨᱮᱜᱮ ᱱᱟᱢᱵᱟᱨ ᱫᱚ ᱨᱟᱠᱟᱵᱟᱭ ᱡᱮᱢᱚᱱ ᱡᱤᱠᱮ ᱦᱮᱸ ᱡᱤᱠᱮ ᱫᱚ ᱧᱮᱞ ᱮᱸ ᱡᱤᱠᱮ ᱫᱚ ᱥᱟᱵ ᱠᱟᱢ ᱱᱚᱣᱟ ᱫᱚ ᱚᱠᱟ ᱴᱷᱮᱱ ᱠᱷᱚᱱ ᱦᱤᱡᱩᱜᱼᱟ ᱛᱟᱢᱟᱱᱮ ᱚᱱᱟ ᱨᱮᱭᱟᱜ ᱫᱚ ᱠᱚᱱᱚ ᱚᱠᱚᱭ ᱥᱤᱥᱴᱮᱢᱮᱴᱤᱠ ᱫᱚ ᱵᱟᱢ ᱵᱟᱲᱟᱭᱟ ᱚᱠᱟ ᱠᱷᱚᱱ ᱦᱤᱡᱩᱜᱼᱟ ᱢᱮᱱᱛᱮ᱾
ᱦᱩᱸ ᱦᱩᱸ ᱦᱩᱸ
ᱠᱚᱥᱪᱮᱱ ᱱᱟᱜ ᱯᱮᱴ ᱦᱤᱡᱩᱜ ᱠᱟᱱᱟ ᱠᱷᱚᱠ ᱯᱟᱸᱡᱟ ᱛᱮᱦᱚᱸ ᱵᱟᱢ ᱧᱟᱢᱟ ᱟᱨ ᱚᱝᱠᱚ ᱠᱷᱚᱡ ᱪᱮᱜ ᱞᱟᱹᱭ ᱢᱮᱥᱮ ᱚᱝᱠᱚ ᱫᱚ ᱥᱮ ᱤᱱᱟᱹ ᱠᱩ ᱚᱝᱠᱩ ᱜᱮᱛᱚ ᱚᱝᱠᱚ ᱫᱚ ᱚᱝᱠᱚ ᱨᱮᱜᱮ ᱱᱟᱢᱵᱟᱨ ᱫᱚ ᱨᱟᱠᱟᱵᱼᱟ᱾
ᱦᱮᱸ ᱱᱟᱢᱵᱟᱨ ᱦᱟᱱᱛᱮ ᱱᱟᱛᱮᱭᱟ ᱠᱚ ᱥᱚᱝᱠᱷᱟ ᱡᱟᱦᱟᱸ ᱛᱟᱦᱮᱱᱟ ᱚᱱᱟ ᱦᱟᱱᱛᱮ ᱱᱟᱛᱮᱭᱟ ᱠᱚ ᱢᱮᱱᱠᱷᱟᱡ ᱵᱟᱝᱠᱷᱟᱱ ᱡᱟᱦᱟᱸ ᱩᱸᱜ ᱵᱷᱟᱥᱟ ᱫᱚ ᱤᱱᱟᱹᱜᱮ ᱛᱟᱦᱮᱱᱟ᱾
ᱦᱮᱸ ᱵᱷᱟᱥᱟ ᱤᱱᱟᱹᱜᱮ ᱛᱟᱦᱮᱱᱟ, ᱱᱟᱥᱮᱱᱟᱜᱼᱼ ᱵᱟ ᱡᱩᱫᱤ ᱵᱟᱵᱮᱱ ᱠᱚᱨᱟ ᱛᱟᱞᱦᱮ ᱥᱚᱢᱚᱥᱟ ᱜᱮ ᱯᱟᱲᱟ ᱛᱟ ᱢᱟᱱᱮ᱾
ᱦᱮᱸ ᱦᱮᱸ
ᱯᱮᱠᱴᱤᱥ ᱞᱮᱠᱷᱟᱱ ᱜᱮ ᱦᱩᱭᱩᱜᱼᱟ ᱚᱱᱟ ᱠᱚᱫᱚ
ᱦᱮᱸ ᱯᱮᱠᱴᱤᱥ ᱞᱮᱠᱷᱟᱱ ᱦᱩᱭᱩᱜᱼᱟ᱾ ᱟᱫᱚ ᱯᱮᱠᱴᱤᱥ ᱫᱚ ᱪᱟᱞᱩ ᱦᱩᱭ ᱠᱟᱱᱟ ᱟᱨ ᱞᱟᱦᱟ ᱠᱟᱛᱷᱟ ᱦᱩᱭᱩᱜ ᱠᱟᱱᱟ ᱩᱸ ᱤᱭᱟᱹ ᱠᱚ ᱢᱟᱥᱴᱟᱨ ᱰᱤᱜᱽᱨᱤ ᱠᱚ ᱠᱚᱨᱟᱣ ᱦᱩᱭᱩᱜ ᱠᱟᱱ ᱛᱟᱦᱮᱸᱫ ᱩᱱᱟᱹᱜ ᱮᱠᱴᱟ ᱪᱟᱯ ᱵᱟᱝ ᱦᱟᱛᱟᱣ ᱦᱩᱭᱩᱠᱟᱱᱟ ᱚᱱᱛᱮ ᱨᱮ᱾ ᱟᱫᱚ ᱠᱟᱛᱷᱟ ᱦᱩᱭᱩᱜ ᱠᱟᱱᱟ ᱚᱸᱰᱮ ᱜᱮ ᱵᱷᱩᱞ ᱫᱚ ᱢᱟᱱᱮ ᱡᱮ
ᱢᱟᱥᱴᱟᱨᱵᱤᱜᱨᱤᱵᱮᱱ ᱠᱚᱨᱟᱣᱠᱟᱫᱟ ᱢᱟᱥᱴᱟᱨᱫᱚ ᱛᱟᱞᱦᱮ ᱪᱮᱫ ᱥᱟᱵᱡᱮᱠ ᱨᱮᱵᱮᱱ ᱠᱚᱨᱟᱣ ᱠᱟᱫᱟ?
ᱟᱹᱞᱤᱧ ᱤᱭᱟᱹᱛᱮ ᱦᱤᱥᱴᱨᱤ ᱛᱮ᱾
ᱵᱤᱫᱫᱟᱥᱟᱜᱚᱨ ᱭᱩᱱᱤᱷᱟᱨᱥᱤᱴᱤ?
ᱵᱟ ᱵᱟ ᱱᱚᱣᱟ ᱱᱚᱣᱟ ᱥᱟᱫᱷᱩ ᱨᱟᱢᱪᱟᱸᱫᱽ᱾
ᱚ ᱟᱪᱪᱷᱟ ᱡᱤᱠᱮ ᱫᱚ ᱥᱴᱨᱚᱝ ᱴᱷᱤᱠ ᱜᱮ ᱤᱛᱦᱟᱥ ᱠᱷᱚᱱᱟᱜ ᱵᱷᱟᱜᱮ ᱠᱚᱥᱪᱮᱱ ᱜᱮ ᱦᱤᱡᱩᱜᱼᱟ
ᱦᱮᱸ ᱡᱤᱠᱮ ᱠᱚᱫᱚ ᱴᱷᱤᱠ ᱜᱮ ᱦᱤᱡᱩᱜᱼᱟ ᱠᱤᱱᱛᱩ ᱟᱫᱚ ᱠᱟᱛᱷᱟ ᱦᱩᱭᱩᱜ ᱠᱟᱱᱟ ᱡᱤᱠᱮ ᱨᱮᱱᱟᱜ ᱫᱚ ᱥᱟᱞ ᱢᱟᱥ ᱠᱚ ᱜᱮ ᱟᱹᱲᱤᱥ ᱵᱩᱡᱷᱟᱹᱜᱼᱟ᱾
ᱦᱮᱸ ᱚᱱᱟ ᱡᱤᱠᱮ ᱨᱮᱭᱟᱜ ᱫᱚ ᱚᱱᱟ ᱤᱛᱤ ᱵᱤᱥᱮᱥ ᱠᱚᱨᱮ ᱤᱛᱤ ᱤᱛᱤᱦᱟᱥ ᱨᱮ ᱫᱚ ᱚᱱᱟ ᱥᱟᱞ ᱠᱚᱫᱚ ᱟᱹᱰᱤ ᱡᱷᱟᱢᱮᱞᱟ ᱠᱟᱱᱟ ᱢᱤᱫᱴᱮᱱ᱾
ᱦᱩᱸ ᱵᱤᱥᱟᱞ ᱜᱮᱭᱟ ᱡᱷᱟᱢᱮᱞ ᱢᱟ ᱪᱮᱫ ᱪᱮᱫ ᱮᱢᱟ ᱵᱟᱠᱷᱟᱡ᱾ ᱟᱨ ᱱᱮᱛᱟᱨ ᱫᱚ ᱠᱟᱛᱷᱟ ᱦᱩᱭᱩᱜ ᱠᱟᱱᱟ ᱱᱚᱣᱟ ᱤᱛᱤᱦᱟᱥ ᱠᱷᱚᱱᱟᱜ ᱫᱚ ᱢᱤᱫᱴᱮᱱ ᱵᱟᱨᱭᱟ ᱦᱚᱭ ᱛᱚ ᱧᱟᱢ ᱠᱮᱫᱮᱭᱟᱢ ᱛᱟᱨᱯᱚᱨᱮ ᱡᱮᱱᱟᱨᱮᱞ ᱱᱚᱞᱮᱡᱽ ᱠᱷᱚᱱᱟᱜ ᱵᱤᱥᱤ ᱦᱤᱡᱩᱜ ᱠᱟᱱᱟ ᱢᱟᱱᱮ ᱚᱱᱟ ᱤᱭᱟᱹ ᱪᱮᱜ ᱠᱚ ᱞᱟᱹᱭᱟ ᱱᱚᱣᱟ ᱱᱚᱜᱼᱚᱭ ᱡᱮᱢᱚᱱ ᱮᱸ ᱤᱭᱟᱹ ᱟ ᱪᱮᱫ ᱠᱚ ᱞᱟᱹᱭᱟ ᱨᱟᱡᱽᱫᱷᱟᱱᱤ ᱢᱩᱫᱽᱨᱟ ᱠᱚ ᱤᱱᱟᱹ ᱠᱚᱜᱮ ᱵᱤᱥᱤ ᱦᱩᱭᱩᱜ ᱠᱟᱱᱟ ᱥᱮ ᱪᱮᱫ ᱦᱚᱸ ᱚᱠᱟ ᱫᱤᱥᱚᱢ ᱨᱮ ᱪᱮᱫ ᱢᱮᱱᱟᱜᱼᱟ᱾ ᱚᱱᱟ ᱠᱚᱜᱮ ᱵᱤᱥᱤ ᱦᱤᱡᱩᱜ ᱠᱟᱱᱟ ᱛᱚ ᱤᱱᱟᱹ ᱠᱚᱫᱚ ᱠᱟᱹᱴᱤᱡ ᱤᱭᱟᱹ ᱦᱩᱭᱩᱜᱼᱟ᱾
ᱦᱮᱸ
ᱚᱱᱟ ᱠᱚᱫᱚ ᱴᱷᱤᱠ ᱜᱮᱭᱟ ᱠᱟᱛᱷᱟ ᱦᱩᱭᱩᱜ ᱠᱟᱱᱟ ᱟᱹᱞᱤᱧ, ᱴᱷᱮᱱ ᱫᱚ ᱠᱟᱛᱷᱟ ᱦᱩᱭᱩᱜ ᱠᱟᱱᱟ ᱚᱱᱠᱟᱜᱮ ᱵᱤᱥᱮᱥ ᱢᱮᱱᱫᱚ ᱢᱮᱱ᱾
ᱯᱮᱠᱴᱤᱥ ᱵᱮᱱ ᱥᱮ ᱯᱮᱠᱴᱤᱥ ᱞᱮᱠᱷᱟᱱ ᱜᱮ ᱦᱩᱭᱩᱜᱼᱟ ᱛᱷᱚᱲᱟ ᱜᱟᱱ ᱵᱮᱥᱤ ᱧᱚᱜ ᱫᱤᱱ ᱨᱮ ᱛᱟᱣ ᱠᱚᱢ ᱯᱚᱠᱠᱷᱮ ᱥᱟᱴᱴᱤ ᱥᱮ ᱥᱳᱛᱛᱚᱨ ᱴᱤ ᱚᱝᱠᱚ ᱫᱚ ᱠᱚᱨᱟᱣ ᱜᱮ ᱞᱟᱜᱟᱜᱼᱟ᱾
ᱦᱮᱸ ᱦᱩᱸ ᱦᱩᱸ
ᱥᱟᱴᱴᱤᱫᱚ ᱢᱤᱱᱤᱢᱳᱢ ᱛᱟᱣ ᱯᱟᱨ ᱰᱮ ᱡᱩᱫᱤ ᱮᱠᱴᱩᱠᱩᱱᱮᱢ ᱠᱚᱨᱟᱣ-ᱟ ᱛᱟᱦᱚᱞᱮ ᱵᱷᱟᱜᱮ-ᱟ ᱢᱟᱱᱮ ᱡᱟᱦᱟᱸ ᱞᱮᱠᱟ ᱞᱮᱠᱟᱱ ᱜᱮ ᱢᱚᱱᱮ ᱦᱚ ᱢᱟᱨᱠᱮᱴ ᱦᱟᱛᱟᱣ ᱦᱩᱭᱩ-ᱟ ᱡᱮ ᱮᱠᱥᱚᱴᱤ ᱚᱝᱠᱚ ᱫᱚ ᱠᱚᱨᱟᱣ ᱜᱮᱭᱟ ᱫᱤᱱ ᱨᱮ᱾
ᱦᱮᱸ
ᱟᱨ ᱢᱤᱫᱴᱮᱱ ᱵᱮᱥᱤᱠ ᱠᱷᱚᱱᱟᱜ ᱡᱩᱫᱤ ᱵᱟᱵᱮᱱ ᱥᱮᱬᱟᱭᱟ ᱛᱟᱞᱦᱮ ᱚᱝᱠᱚᱨᱮᱱᱟᱜ ᱫᱚ ᱪᱮᱫ ᱢᱟᱛᱷᱟᱪᱷᱟᱛᱟ ᱵᱟᱵᱮᱱ ᱵᱩᱡᱷ-ᱟ᱾
ᱦᱮᱸ
ᱮᱠᱫᱚᱢ ᱡᱳᱜ ᱱᱤᱛᱳᱜ ᱠᱷᱚᱱ ᱱᱚᱣᱟᱫᱚ ᱫᱚ ᱧᱮᱞ ᱢᱮ, ᱥᱚᱢᱯᱩᱨᱱᱚ ᱤᱧᱦᱚᱸ ᱯᱨᱚᱛᱷᱚᱢ ᱡᱚᱠᱷᱚᱱ ᱥᱴᱟᱨᱴᱤᱝ ᱡᱚᱠᱷᱚᱱᱤᱧ ᱥᱩᱨᱩ ᱞᱮᱫᱟ ᱥᱮ ᱦᱮᱸ, ᱠᱚᱢᱯᱤᱴᱤᱵᱽ ᱯᱷᱤᱞᱰ ᱨᱮ ᱛᱚᱠᱷᱚᱱ ᱫᱚ ᱛᱟᱨᱢᱟᱱᱮ ᱯᱟᱲᱦᱟᱣ ᱚᱱᱟ ᱠᱚᱞᱮᱡᱽ ᱨᱮᱭᱟᱜ ᱯᱟᱲᱦᱟᱣ,
ᱦᱮᱸ
ᱚᱱᱟ ᱠᱚ ᱟᱨ ᱱᱚᱣᱟ ᱠᱚ ᱯᱟᱲᱦᱟᱣ ᱫᱚ ᱟᱠᱟᱥ ᱯᱟᱛᱟᱞ ᱛᱚᱯᱷᱟᱛ ᱢᱮᱱᱟᱜᱼᱟ᱾
ᱦᱮᱸ ᱦᱮᱸ
ᱚᱱᱰᱮ ᱧᱮᱞ ᱢᱮ ᱯᱚᱪᱟᱥ ᱢᱚᱫᱽᱷᱮ ᱥᱮᱢᱤᱥᱴᱟᱨ ᱡᱚᱠᱷᱚᱱᱫᱚ ᱯᱚᱪᱟᱥ ᱢᱚᱫᱽᱫᱷᱮ ᱠᱚᱢ ᱯᱚᱠᱷᱮ ᱯᱚᱭᱛᱨᱤᱥ ᱪᱚᱛᱛᱨᱤᱥ ᱨᱟᱠᱟᱵ ᱫᱚ ᱪᱮᱫ ᱦᱚᱸ ᱵᱟᱝ ᱠᱟᱱᱟ᱾ ᱢᱮᱱᱠᱷᱟᱱ ᱱᱚᱰᱮ ᱫᱚ ᱮᱠᱥᱚᱨ ᱢᱚᱫᱽᱫᱷᱮ ᱧᱟᱢᱚᱜ ᱠᱟᱱᱟ ᱛᱤᱱᱟᱹᱜ ᱞᱮᱟᱹᱭ ᱢᱮᱥᱮ ᱫᱚᱥ ᱵᱟᱨᱚ ᱧᱟᱢᱚᱜ ᱠᱟᱱᱟ᱾
ᱦᱮᱸ ᱦᱮᱸ
ᱛᱟᱦᱚᱞᱮ ᱦᱚᱲ ᱫᱚᱠᱚ ᱢᱮᱱᱟ ᱚᱱᱟ ᱮᱠᱥᱚ ᱢᱚᱫᱫᱷᱮ ᱢᱟᱛᱨᱚ ᱚᱱᱟᱢ ᱧᱟᱢ ᱟᱠᱟᱫᱟ?
ᱫᱤᱭᱮ ᱪᱮᱫ ᱠᱟᱱᱟ ᱠᱚᱥᱪᱮᱱ ᱦᱤᱡᱩᱜᱼᱟ ᱠᱚᱥᱪᱟᱱ ᱧᱮᱞ ᱞᱮ
ᱦᱮᱸ ᱦᱚᱲ ᱫᱚᱠᱚ ᱡᱟᱦᱟᱸᱭ ᱠᱚ ᱵᱟᱝᱠᱚ ᱵᱟᱲᱟᱭᱟ ᱩᱱᱠᱩ ᱫᱚᱠᱚ ᱢᱮᱱᱟ ᱪᱮᱫ ᱪᱚ ᱛᱤᱱᱟᱹᱜ ᱪᱚ ᱥᱚᱦᱚᱡ ᱥᱚ ᱚᱱᱟ ᱦᱚᱸ ᱵᱟᱝᱠᱚ ᱫᱟᱲᱮᱭᱟᱜ ᱠᱟᱱᱟ ᱜᱤᱫᱽᱨᱟᱹ ᱠᱚ ᱾ ᱫᱩᱧ ᱧᱮᱞ ᱞᱮᱠᱷᱟᱱ ᱫᱚ ᱚᱱᱟ ᱟᱴ ᱟᱴ ᱱᱚᱭ ᱧᱟᱢ ᱜᱮ ᱾ ᱵᱚᱦᱩ ᱠᱚᱥᱴ ᱛᱮ ᱟᱨ ᱡᱚ ᱠᱚᱥᱴᱚ ᱪᱮᱫ ᱞᱮᱠᱟ ᱧᱮᱞᱚᱜᱼᱟ ᱧᱮᱞᱟᱵᱮᱱ ᱮᱠᱥᱚ ᱴᱤ ᱡᱟᱦᱟᱸᱱᱟᱜ ᱯᱚᱨᱤᱠᱠᱷᱟ ᱰᱟᱵᱞᱩ ᱮᱠᱥᱚᱴᱤ ᱱᱟᱢᱵᱟᱨ ᱦᱚᱭᱛᱚ ᱯᱚᱸᱪᱟᱥᱥᱤ ᱠᱟᱫᱟ ᱠᱚ ᱚᱱᱟ ᱡᱮ ᱮᱠ ᱮᱠ ᱜᱷᱚᱱᱴᱟ ᱵᱷᱤᱛᱨᱤ ᱨᱮ ᱡᱮ ᱠᱚᱨᱟᱣ ᱦᱩᱭᱩᱜᱼᱟ, ᱱᱚᱣᱟ ᱜᱮ ᱟᱢ ᱦᱮᱡ ᱠᱟᱛᱮᱢ ᱠᱚᱨᱟᱣ ᱫᱟᱲᱮᱭᱟᱜᱼᱟ ᱾ ᱟᱢ ᱡᱩᱫᱤ ᱚᱱᱟᱢ ᱠᱚᱨᱟᱣ ᱫᱟᱲᱮᱭᱟᱜ ᱠᱟᱱᱟ ᱠᱩᱲᱤᱴᱤ ᱦᱮᱸ ᱚᱲᱟᱜ ᱦᱤᱡᱩᱜ ᱢᱮ, ᱟᱢ ᱚᱸᱰᱮ ᱠᱩᱲᱤᱴᱤ ᱡᱟᱭᱜᱟ ᱨᱮᱢ ᱛᱟᱨ ᱢᱟᱱ ᱢᱤᱱᱤᱢᱟᱢ ᱟᱨᱚ ᱠᱩᱲᱤᱴᱤ ᱮᱢ ᱠᱚᱨᱟᱣ ᱾ ᱮᱠᱴᱩ ᱥᱚᱢᱚᱭ ᱞᱟᱜᱟᱜᱼᱟ ᱠᱟᱨᱚᱱ ᱚᱱᱮ ᱡᱮ ᱢᱤᱫᱴᱮᱱ ᱠᱚᱥᱪᱮᱱ ᱨᱮᱪᱮ ᱛᱤᱨᱤᱥ ᱥᱮᱠᱮᱱᱰ ᱞᱮᱠᱟ ᱥᱚᱢᱚᱭ ᱮᱢ ᱠᱟᱛᱮ ᱮᱯᱞᱟᱭ ᱦᱩᱭᱩᱜ ᱛᱟᱢᱟ ᱡᱮ ᱯᱷᱚᱨᱢᱩᱞᱟ ᱾ ᱛᱟᱛᱮ ᱟᱢ ᱯᱟᱲᱦᱟᱣ ᱦᱩᱭᱩᱜ ᱛᱟᱢᱟ ᱡᱮ ᱦᱮᱸ ᱚᱱᱟ ᱜᱮ ᱟᱹᱰᱤ ᱠᱚᱥᱴᱚ ᱡᱤᱱᱤᱥ ᱠᱟᱱᱟ ᱚᱱᱟ ᱾
ᱦᱮᱸ ᱚᱸᱰᱮ ᱫᱚ ᱴᱟᱭᱤᱢ ᱨᱮ ᱤᱭᱟᱹ ᱦᱩᱭᱩᱜᱼᱟ ᱥᱮ ᱠᱟᱛᱷᱟ ᱦᱩᱭᱩᱜ ᱠᱟᱱᱟ ᱚᱱᱟ᱾ ᱟᱨᱦᱚᱸ ᱱᱤᱛᱚᱜ ᱫᱚ ᱢᱟᱱᱮ ᱚᱱᱠᱟ ᱡᱤᱰᱤ ᱨᱮ ᱯᱚᱨᱤᱠᱷᱟ ᱡᱤᱰᱤ ᱨᱮ ᱠᱳᱣᱟᱞᱤᱯᱷᱟᱭ ᱞᱮᱠᱟ ᱫᱚ ᱢᱳᱚᱴᱟᱢᱩᱴᱤ ᱚᱝᱠᱟ ᱫᱚᱞᱤᱧ ᱫᱟᱲᱮᱭᱟᱜᱼᱟ, ᱚᱝᱠᱩ ᱨᱤᱡᱤᱱᱤᱝ ᱚᱱᱟ ᱪᱟᱯ ᱵᱟᱹᱱᱩᱜᱼᱟ᱾ ᱠᱟᱛᱷᱟ ᱦᱩᱭᱩᱜ ᱠᱟᱱᱟ ᱰᱟᱵᱞᱤᱭᱩ ᱯᱤ ᱠᱚᱨᱮᱜ ᱜᱮ ᱠᱟᱹᱴᱤᱡ ᱥᱚᱢᱚᱥᱥᱟ ᱚᱱᱟ ᱚᱸᱰᱮ ᱫᱚ ᱠᱚᱥᱪᱮᱱ ᱟᱹᱪᱩᱨᱟᱠᱚ ᱥᱮ ᱟᱹᱰᱤ ᱜᱟᱱ ᱾
ᱦᱟᱱᱛᱮ ᱱᱟᱛᱮ ᱟᱹᱪᱩᱨ ᱠᱟᱛᱮ ᱤᱱᱟᱹᱜᱮ ᱞᱟᱹᱭ ᱨᱩᱣᱟᱹᱲᱟᱭ ᱵᱟ ᱵᱟᱝ ᱜᱟᱱᱚᱜ ᱜᱮᱭᱟ ᱵᱟᱢ ᱵᱩᱡᱷᱟᱹᱣ ᱫᱟᱲᱮᱭᱟᱜᱼᱟ ᱠᱚᱥᱪᱮᱱ ᱾
ᱡᱮ ᱤᱭᱟᱹ ᱡᱮᱰᱤ ᱞᱟᱜᱤ ᱟᱯᱮ ᱚᱱᱛᱮ ᱥᱮᱱᱴᱟᱨ ᱫᱚ ᱵᱟᱹᱱᱩᱜᱼᱟ ᱛᱚ ᱚᱱᱟ ᱤᱭᱟᱹ ᱥᱟᱭᱤᱰ ᱛᱮᱫᱚ ᱚᱱᱟ ᱡᱷᱟᱲᱜᱨᱟᱢ ᱠᱤᱝᱵᱟ ᱢᱮᱫᱽᱱᱤᱯᱩᱨ ᱾ ᱯᱚᱨᱤᱠᱠᱷᱟ ᱥᱤᱴ ᱵᱟᱝ ᱥᱮ ᱫᱷᱩᱜᱨᱵᱯᱩᱨ ᱜᱮ ᱾
ᱵᱟ ᱤᱭᱟᱹ ᱠᱳᱞᱠᱟᱛᱟ ᱪᱟᱞᱟᱜ ᱦᱩᱭᱩᱜᱼᱟ ᱾
ᱚᱱᱟ ᱫᱚ ᱫᱩᱨᱜᱯᱩᱨ ᱠᱷᱚᱱ ᱠᱳᱞᱠᱟᱛᱟ ᱫᱚ ᱥᱩᱨᱩᱜ ᱛᱟᱯᱮᱭᱟ ᱾
ᱫᱩᱨᱜᱟᱹᱯᱩᱨ ᱠᱷᱚᱱᱟᱜ ᱠᱳᱞᱠᱟᱛᱟ ᱫᱩᱨᱜᱟᱹᱯᱩᱨ ᱱᱚᱰᱮ ᱠᱷᱚᱱᱟᱜ ᱛᱤᱱᱟᱹᱜ ᱜᱟᱱ ᱥᱟᱺᱜᱤᱧᱟ ᱚᱱᱟ ᱫᱚ ᱵᱟᱹᱞᱤᱧ ᱵᱟᱰᱟᱭᱟ᱾ ᱛᱚ ᱠᱳᱞᱠᱟᱛᱟ ᱫᱚ ᱟᱹᱰᱤ ᱫᱤᱱ ᱠᱷᱚᱱᱟᱜ ᱪᱟᱞᱟᱣ ᱵᱟᱲᱟ ᱦᱩᱭ ᱠᱟᱱᱟ ᱛᱚ ᱚᱸᱰᱮ ᱜᱮ, ᱟᱫᱚ ᱚᱱᱛᱮ ᱨᱮ ᱤᱭᱟᱹ ᱠᱟᱹᱴᱤᱡ ᱢᱟᱱᱮ ᱢᱟᱢᱟ ᱛᱟᱠᱚ ᱠᱚ ᱛᱟᱦᱮᱱ ᱜᱮᱭᱟ ᱛᱚ᱾ ᱟᱫᱚ ᱚᱱᱛᱮ ᱫᱚ ᱠᱟᱹᱴᱤᱡ ᱥᱚᱦᱚᱡ ᱧᱚᱜ ᱞᱤᱧ ᱵᱩᱡᱷᱟᱹᱣᱟ ᱪᱮᱫᱟᱜ ᱥᱮ ᱚᱱᱛᱮ ᱨᱮ ᱪᱤᱱᱦᱟᱹ ᱟᱹᱞᱤᱧ ᱡᱟᱭᱜᱟ ᱠᱚ᱾
ᱦᱮᱸ, ᱡᱚᱠᱷᱚᱱ ᱚᱱᱛᱮ ᱫᱚ ᱚᱱᱛᱮᱱ ᱠᱚᱠᱚ ᱱᱚᱣᱟ ᱫᱩᱨᱜᱟᱹᱯᱩᱨ ᱨᱮ ᱫᱚ ᱠᱚ ᱦᱤᱡᱩᱜ ᱜᱮᱭᱟ ᱫᱩᱨᱜᱯᱩᱨ᱾
ᱟᱫᱚ ᱦᱮᱸ ᱚᱱᱟ ᱦᱚᱸ ᱠᱟᱛᱷᱟ ᱜᱮ ᱟᱫᱚ ᱵᱟᱹᱞᱤᱧ ᱪᱟᱞᱟᱣ ᱵᱟᱲᱟ ᱟᱠᱟᱱᱟ ᱥᱮ ᱚᱱᱛᱮ ᱫᱚ᱾ ᱫᱩᱨᱜᱟᱯᱩᱨ ᱥᱮᱱ ᱫᱚ ᱠᱟᱹᱴᱤᱡ
ᱟᱨ ᱚᱱᱟ ᱢᱮᱫᱽᱱᱱᱟᱯᱩᱨ ᱟᱨ ᱢᱮᱫᱽᱱᱟᱤᱯᱩᱨ ᱡᱷᱟᱲᱠᱷᱚᱸᱱ ᱛᱚ ᱥᱮᱱᱴᱟᱨ ᱫᱚ ᱵᱟᱹᱱᱩᱜᱼᱟ ᱡᱟᱦᱟᱸ ᱡᱤᱰᱤ ᱨᱮᱭᱟᱜ᱾ ᱱᱚᱛᱮ ᱫᱚ ᱞᱚᱠᱚ ᱱᱚᱣᱟ ᱥᱟᱜ ᱫᱚ ᱢᱮᱱᱟᱜᱼᱟ ᱯᱩᱨᱩᱞᱤᱭᱟᱹ ᱨᱮᱦᱚᱸ ᱵᱟᱹᱱᱩᱜᱼᱟ᱾ ᱡᱚᱛᱚ ᱵᱮ-ᱵᱮᱥᱤᱨ ᱵᱷᱟᱜᱽ ᱜᱮ ᱫᱩᱨᱜᱟᱯᱩᱨ, ᱫᱩᱨᱜᱟᱯᱩᱨ ᱮᱢᱚᱱ ᱡᱟᱭᱜᱟ ᱮᱢᱟᱢᱟ ᱢᱤᱫᱴᱮᱱ ᱥᱚᱱᱚᱠᱟ ᱵᱚᱞᱮ ᱢᱤᱫᱴᱮᱱ ᱡᱟᱭᱜᱟ ᱢᱮᱱᱟᱜᱼᱟ᱾
ᱦᱩᱸ, ᱫᱩᱨᱜᱟᱯᱩᱨ ᱛᱟᱯᱚᱨᱮ ᱦᱮᱸ᱾
ᱡᱳᱜᱟᱡᱳᱜ
ᱮᱸ ᱛᱟᱦᱚᱞᱮ ᱟᱹᱵᱤᱱ ᱫᱚ ᱮᱢ ᱮᱢ ᱵᱟᱲᱟᱭᱮᱜᱼᱟ ᱵᱤᱱ ᱥᱮ ᱵᱟᱝ ᱚᱱᱟ ᱠᱚ?
ᱟᱹᱞᱤᱧ ᱟᱹᱞᱤᱧ ᱦᱚᱞᱤᱧ ᱮᱢ ᱵᱟᱲᱟ ᱠᱟᱜ ᱜᱮᱭᱟ ᱛᱟᱢᱟᱱᱮ ᱢᱟᱴ ᱤᱫᱤ ᱜᱮ ᱡᱤᱰᱤ ᱫᱚ ᱛᱟᱢᱟᱱᱮ ᱯᱟᱥ ᱵᱟᱲᱟ ᱦᱩᱭ ᱢᱟᱴ ᱨᱮᱜᱮ ᱜᱚᱱᱰᱳᱜᱳᱞ ᱦᱳᱭ ᱟᱠᱟᱱᱟ ᱠᱟᱱᱟ ᱦᱟ᱾
ᱟᱪᱪᱷᱟ ᱟᱪᱪᱷᱟ᱾
ᱢᱟᱨ ᱠᱚᱨᱟᱣ ᱛᱟᱭᱲᱟᱢ ᱡᱟᱸᱜᱟ ᱠᱚ ᱢᱩᱪᱟᱹᱜ ᱨᱮ ᱥᱟᱵ ᱮᱜ ᱟᱭ᱾
ᱩᱜ ᱩᱸ,
ᱢᱟᱴ ᱠᱚᱲᱟᱣ ᱟᱞᱤᱧ ᱫᱚ ᱢᱟᱴ ᱠᱚᱨᱟᱣ ᱟᱹᱰᱤ ᱥᱚᱢᱚᱡᱥᱟ ᱯᱟᱲᱟᱜ
ᱩᱸ ᱦᱩᱸ, ᱟᱹᱞᱤᱧ ᱫᱚ ᱚᱱᱟ ᱠᱩᱫᱚ ᱠᱟᱛᱷᱟ ᱦᱩᱭᱩᱜ ᱠᱟᱱᱟ ᱟᱹᱞᱤᱧ ᱫᱚ ᱵᱚᱞ ᱠᱩᱞᱤᱧ ᱠᱷᱮᱞ ᱜᱮᱭᱟ᱾ ᱛᱚ ᱚᱱᱟ ᱠᱚᱫᱚ ᱴᱮᱱᱥᱮᱱ ᱵᱟᱹᱞᱤᱧ ᱵᱩᱡᱷᱟᱹᱣ ᱜᱮᱭᱟ ᱟᱹᱞᱤᱧ ᱫᱚ᱾ ᱟ ᱢᱟᱴ ᱠᱚᱫᱚ ᱯᱟᱥ ᱟᱹᱞᱤᱧᱟ ᱱᱤᱭᱟᱹ ᱴᱩᱠᱩ ᱫᱚ ᱤᱭᱟᱹ ᱢᱮᱱᱟᱜᱼᱟ ᱡᱮ ᱢᱟᱴᱷ ᱠᱚᱫᱚᱞᱤᱧ ᱯᱟᱥᱟ᱾ ᱯᱚᱨᱤᱠᱠᱷᱟ ᱯᱟᱥ ᱜᱮ ᱫᱚᱨᱠᱟᱨ᱾
ᱤᱭᱟᱹ ᱴᱟᱭᱤᱢ ᱦᱩᱭᱱᱟ ᱦᱟᱸᱜ ᱯᱚᱨᱮ ᱛᱮ ᱨᱚᱯᱚᱲ ᱦᱩᱭᱩᱜᱼᱟ ᱱᱤᱛᱚᱜ ᱵᱮᱥᱛᱚ ᱟᱹᱞᱤᱧ ᱦᱮᱸ᱾
ᱦᱮᱸ, ᱦᱮᱸ, ᱦᱮᱸ, ᱴᱷᱤᱠ ᱜᱮᱭᱟ᱾